ᱦᱮᱸ ᱜᱚᱝᱠᱮ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱜᱚᱝᱠᱮ ᱟᱨᱚ ᱧᱟᱯᱟᱢ ᱦᱩᱭᱱᱟ ᱫᱚᱦᱲᱟ ᱛᱮ ᱟᱹᱰᱤ ᱠᱤᱪᱷᱩ ᱵᱟᱰᱟᱭ ᱥᱟᱱᱟ ᱠᱟᱱᱟ ᱟᱫᱚ ᱚᱱᱛᱮᱱᱟᱜ ᱜᱮ ᱟᱹᱨᱤ ᱪᱟᱹᱞᱤ ᱠᱚ ᱥᱮ ᱨᱟᱹ ᱨᱤᱛ ᱚᱠᱟ ᱞᱮᱠᱟ ᱚᱱᱛᱮᱱᱟᱜ ᱛᱚ ᱚᱱᱟ ᱟᱹᱰᱤ ᱡᱳᱛ ᱵᱟᱰᱟᱭ ᱨᱮᱱᱟᱜ ᱤᱪᱪᱷᱟᱹ ᱦᱤᱡᱩᱜ ᱠᱟᱱᱟ ᱚᱱᱟ ᱜᱮ ᱡᱩᱫᱤ ᱠᱟᱹᱴᱤᱡ ᱨᱚᱯᱚᱲ ᱞᱮᱠᱷᱟᱱ ᱟᱹᱰᱤ ᱱᱟᱯᱟᱭ ᱠᱚᱜᱼᱟ ᱦᱮᱸᱥᱮ ᱟᱪᱪᱷᱟ ᱜᱚᱝᱠᱮ ᱚᱱᱮ ᱢᱤᱫᱴᱟᱝ ᱠᱟᱛᱷᱟ ᱨᱮ ᱢᱮᱱᱟᱜᱼᱟ ᱟᱯᱮ ᱚᱱᱛᱮ ᱵᱤᱱ ᱥᱮ ᱵᱤᱱ ᱠᱟᱛᱷᱟ ᱫᱚ ᱚᱠᱟ ᱞᱮᱠᱟ ᱯᱮ ᱵᱮᱵᱚᱦᱟᱨ ᱜᱮᱭᱟ ᱛᱚ ᱚᱱᱛᱮ ᱞᱟᱹᱭ ᱞᱮᱠᱷᱟᱱ ᱱᱟᱯᱟᱭ ᱠᱚᱜᱼᱟ
ᱵᱤᱱ ᱠᱟᱛᱷᱟ ᱦᱮᱸ ᱜᱚᱝᱠᱮ ᱟᱡᱟᱜᱸᱢᱚᱜ ᱠᱟᱱᱟ ᱵᱤᱱ ᱠᱟᱛᱷᱟ ᱫᱚ ᱵᱤᱱ ᱠᱟᱛᱷᱟ ᱫᱚ ᱚᱱᱮ ᱵᱟ ᱦᱚᱧᱟᱨᱤᱧ ᱡᱟᱦᱟᱸ ᱥᱟᱹᱜᱟᱹᱭ ᱛᱟᱦᱮᱱᱟ ᱟᱨᱠᱤ
ᱦᱳᱭ ᱦᱳᱭ
ᱦᱳᱭ ᱩᱱᱠᱩ ᱜᱮ ᱵᱤᱱ ᱟᱛᱮᱫ ᱠᱚ ᱨᱚᱲ ᱟᱠᱚᱣᱟ ᱟᱨᱠᱤ
ᱢᱟᱱᱮ ᱞᱟᱹᱭ ᱜᱟᱱᱚᱜᱼᱟ ᱢᱤᱫ ᱡᱮᱠᱷᱟᱛᱮ ᱞᱟᱹᱭ ᱜᱟᱱᱚᱜᱼᱟ ᱵᱟᱯᱞᱟ ᱚᱠᱛᱚ ᱨᱮ ᱵᱟᱯ ᱞᱟ ᱥᱟᱹᱜᱟ. ᱭ ᱜᱮ ᱮᱠᱢᱟᱛᱨ ᱟᱵᱚ ᱫᱚ ᱵᱤᱱ ᱢᱮᱱᱛᱮ ᱵᱮᱱ ᱨᱚᱯᱚᱲ ᱜᱮᱭᱟᱹ ᱵᱮᱥ ᱦᱮᱸ ᱚ ᱟᱪᱪᱷᱟ ᱱᱤᱛᱚᱜᱟᱜ ᱡᱮᱞᱮᱠᱟ ᱚᱱᱟ ᱨᱚᱯᱚᱲ ᱫᱚ ᱚᱱᱠᱟ ᱦᱚᱸ ᱦᱩᱭᱩᱜ ᱜᱮᱭᱟ ᱟᱨ ᱵᱟᱝᱠᱷᱟᱱ ᱫᱚ ᱚ ᱦᱩᱭᱩᱜ ᱠᱟᱱᱟ ᱢᱤᱫᱴᱟᱝ ᱫᱚ ᱡᱟᱦᱟᱱ ᱦᱟᱛᱚᱢ ᱢᱟᱢᱟ ᱵᱷᱟᱹᱜᱱᱟᱹ ᱩᱱᱠᱤᱱ ᱫᱚ ᱟᱠᱚ ᱫᱚ ᱵᱤᱱ ᱢᱮᱱᱛᱮ ᱜᱮ ᱨᱚᱲ ᱜᱮᱭᱟ ᱟᱨ ᱠᱤᱱᱵᱟ ᱦᱚᱸᱜᱼᱚᱭ ᱡᱮᱢᱚᱱ ᱟᱹᱵᱤᱱ ᱥᱟᱶ ᱞᱤᱧ ᱨᱚᱲᱮᱫᱼᱟ ᱚᱱᱠᱟ ᱟᱹᱵᱤᱱ ᱢᱮᱱ ᱛᱮᱜᱮ ᱟᱨ ᱨᱚᱲ ᱜᱮ ᱨᱚᱲ ᱠᱮᱫ ᱤᱧ ᱦᱚᱸ ᱜᱟᱛᱮ ᱞᱮᱠᱟ ᱜᱮ ᱤᱧ ᱨᱚᱲᱮᱜᱼᱟ
ᱦᱮᱸ ᱦᱮᱸ ᱦᱮᱸ
ᱟᱨ ᱜᱚᱝᱠᱮ ᱛᱟᱦᱚᱞᱮ ᱵᱟᱯᱞᱟᱢ ᱞᱟᱹᱭ ᱠᱮᱫ ᱠᱷᱟᱱ ᱵᱟᱯᱞᱟ ᱚᱱᱠᱟ ᱞᱮᱠᱟ ᱚᱱᱛᱮᱱᱟᱜ ᱠᱟᱹᱴᱤᱪᱡ ᱞᱟᱹᱭ ᱞᱮᱠᱷᱟᱱ ᱜᱟᱱ ᱠᱚᱜ ᱫᱚ
ᱵᱟᱯᱞᱟ ᱟᱞᱮ ᱥᱮᱫ ᱱᱚᱛᱮ ᱟᱞᱮ ᱥᱮᱜ-ᱟ ᱵᱟᱯᱞᱟ ᱫᱚ ᱚᱱᱟ ᱱᱚᱛᱮ ᱱᱮᱛᱟᱨ ᱫᱚ ᱦᱟᱸᱜ ᱫᱚ ᱵᱟᱯᱞᱟ ᱫᱚ ᱦᱟᱸᱜ ᱛᱚ ᱩᱱᱟᱹᱜ ᱥᱟᱨ ᱥᱟᱹᱜᱩᱱ ᱵᱟᱯᱞᱟ ᱫᱚ ᱩᱱᱟᱹᱜ ᱫᱚ ᱵᱟᱭ ᱧᱮᱞᱚᱜᱚᱜ ᱠᱟᱱᱟ ᱱᱮᱛᱟᱨ ᱫᱚ ᱚᱱᱮ ᱟᱠᱚ ᱠᱩᱥᱤ ᱛᱮᱜᱮᱠᱚ ᱧᱟᱯᱟᱢᱚᱜ ᱠᱟᱱᱟ ᱟᱨ ᱟᱠᱚ ᱛᱮᱜᱮᱠᱚ ᱟᱹᱜᱩᱭᱮᱫ ᱠᱚᱣᱟ ᱛᱚ
ᱟᱪᱪᱷᱟ ᱟᱪᱪᱷᱟ ᱟᱪᱪᱷᱟ
ᱟᱫᱚ ᱚᱱᱟ ᱠᱷᱟᱹᱛᱤᱨ ᱦᱟᱸᱜ ᱥᱟᱨ ᱥᱟᱹᱜᱩᱱ ᱵᱟᱯᱞᱟ ᱫᱚ ᱦᱟᱸᱜ ᱠᱟᱹᱴᱤᱡ ᱠᱚᱢ ᱟᱠᱟᱱᱟ ᱦᱟᱸᱜ
ᱮᱠᱟᱞ ᱮᱠᱟᱞ ᱱᱚᱣᱟ ᱢᱟ ᱥᱩᱫᱷᱩ ᱟᱯᱮ ᱚᱱᱛᱮᱱᱟᱜ ᱠᱟᱛᱷᱟ ᱫᱚ ᱵᱟᱝ ᱠᱟᱱᱟ
ᱦᱮᱸ ᱱᱚᱣᱟ ᱫᱚ ᱡᱚᱛᱚ ᱫᱤᱥᱚᱢ ᱨᱮᱭᱟᱜ ᱨᱮᱜᱮ ᱱᱚᱣᱟ ᱫᱚ ᱦᱩᱭᱩᱜ ᱠᱟᱱᱟ
ᱱᱟᱦᱟᱜ ᱡᱩᱜᱽ ᱨᱮ ᱚᱱᱟ ᱢᱳᱵᱟᱭᱤᱞ ᱮᱱᱟ ᱛᱚ ᱨᱚᱯᱚᱲ ᱨᱚᱯᱚᱲ ᱟᱪᱪᱷᱟ ᱦᱮᱞᱳ, ᱚᱠᱟᱨᱮ ᱢᱮᱱᱟᱜ ᱢᱮᱭᱟ ᱥᱚᱱᱟ ᱚᱠᱟᱨᱮ ᱤᱧ ᱫᱚ ᱱᱚᱰᱮ ᱤᱧ ᱫᱚ ᱚᱲᱟᱜ ᱦᱚᱲ ᱠᱚ ᱮᱜᱮᱨᱮᱧ ᱠᱟᱱᱟ ᱤᱧ ᱫᱚ ᱤᱧ ᱫᱚ ᱵᱟᱹᱧ ᱛᱟᱦᱮᱱᱟ ᱱᱤᱛᱚᱜ ᱤᱫᱤᱧ ᱢᱮ ᱱᱚᱝᱠᱟ ᱦᱩᱭᱩᱜ ᱠᱟᱱᱟ ᱥᱮ ᱱᱮᱛᱟᱨ ᱵᱟᱠᱷᱟᱱ ᱦᱮᱸ ᱵᱟᱠᱷᱟᱱ ᱮ ᱜᱳ ᱵᱩᱡᱷᱟᱹᱣ ᱫᱟᱢ ᱤᱧ ᱥᱮ ᱵᱟᱯᱞᱟ ᱠᱚ ᱜᱚᱴᱟ ᱦᱮᱡ ᱛᱤᱧᱟᱹ ᱛᱮᱦᱮᱧ ᱜᱮ ᱤᱫᱤ ᱜᱚᱫᱤᱧ ᱢᱮ ᱱᱚᱝᱠᱟ ᱦᱩᱭᱩᱜ ᱠᱟᱱᱟ ᱥᱮ
ᱦᱳᱭ ᱚᱱᱶᱟ ᱠᱷᱟᱹᱛᱤᱨ ᱛᱮᱜᱮ ᱚᱱᱟ ᱠᱚᱫᱚ
ᱦᱳᱭ ᱟᱫᱚ ᱪᱮ ᱛᱟᱦᱚᱞᱮ ᱦᱟᱱᱤᱦ. ᱟᱹᱜᱩ ᱠᱮᱫᱮᱭᱭᱟ ᱥᱟᱹᱨᱤ ᱫᱩᱞᱟᱹᱲ ᱠᱟᱱ ᱛᱟᱠ ᱵᱟᱝ
ᱦᱮᱸ ᱦᱮᱸ
ᱦᱳᱭ ᱟᱫᱚ ᱵᱟᱭ ᱟᱹᱜᱩ ᱛᱮ ᱦᱭᱟ ᱟᱢᱫᱚ ᱱᱚᱝᱠᱟᱢ ᱫᱩᱞᱟᱹᱲᱤᱧ ᱠᱟᱱ ᱛᱟᱦᱮᱸᱫ ᱦᱮ ᱟᱢᱫ ᱫᱩᱞᱟᱹᱲ ᱜᱮ ᱵᱟᱢ ᱫᱩᱞᱟᱹᱲ ᱟᱠᱟᱫ ᱛᱟᱦᱮᱸᱟᱹ ᱵᱟᱠᱷᱟᱱ ᱪᱤᱠᱟᱛᱮ ᱟᱢᱫᱚ ᱤᱧ ᱵᱟᱢ ᱤᱫᱤᱧ ᱠᱟᱱᱟ ᱦᱮᱸ ᱵᱟᱝ ᱛᱚ ᱪᱟᱵᱟᱭ ᱤᱫᱤᱭ ᱛᱮᱦᱚᱸ ᱠᱚᱲᱟ ᱜᱤᱫᱽᱨᱟᱹ ᱜᱮ ᱯᱷᱟᱥᱟᱜ ᱠᱟᱱᱟ ᱚᱱᱠᱟ ᱦᱩᱭᱩᱜ ᱠᱟᱱᱟ ᱵᱟᱝ ᱤᱭᱟᱹᱛᱮ ᱱᱚᱜᱼ ᱟᱞᱮ ᱱᱛᱮ ᱧᱮᱞᱝ ᱠᱟᱱᱟ ᱟᱞᱮ ᱟ ᱟᱹᱛᱩ ᱨᱮ ᱡᱟᱹᱥᱛᱤ ᱠᱚᱲᱟ ᱠᱚᱜᱮ ᱦ ᱵᱟᱦᱩ ᱡᱚᱛᱚ ᱚᱱᱠᱟ ᱟᱸᱜᱤᱨ ᱠᱟᱛᱮᱫ ᱠᱚ ᱟᱹᱜᱩᱠᱟ ᱟᱯᱮᱫ ᱫᱚ ᱪᱮᱫ ᱯᱮ ᱞᱟᱹᱭᱟ ᱟᱸᱜᱤᱨ ᱠᱟᱛᱮᱫ ᱥᱮ
ᱦᱳᱭ ᱦᱳᱭ ᱦᱳᱭᱸᱟᱜᱤᱨ ᱜᱮ ᱟᱸᱜᱤᱨ ᱜᱮ ᱟᱸᱜᱤᱨ ᱜᱮ
ᱦᱮᱸ ᱛ ᱟᱜ. ᱤᱨ ᱠᱟᱛᱮᱜ ᱟᱨ ᱠᱩᱲᱤ ᱜᱤᱫᱽᱨᱟᱹ ᱠᱚᱫᱚ ᱠᱚ ᱪᱟᱞᱟᱣᱜ ᱠᱟᱱᱟ ᱠᱚ ᱛᱮᱜᱮ ᱠᱚ ᱦᱚᱸ ᱵᱟᱠᱚ ᱵᱟᱲ ᱵᱟᱝᱭ ᱪᱟᱞᱟᱜ ᱠᱟᱱᱟ ᱚᱱᱟ ᱠᱷᱟᱹᱛᱤᱨᱨᱮ ᱚᱱᱟ ᱡᱟᱦᱟᱸ ᱨᱟᱹᱭ ᱫᱤ ᱥᱮ ᱟᱥᱛᱮ ᱟᱥᱛᱮ ᱚᱱᱟ ᱡᱟᱦᱟᱸ ᱫᱚᱝ ᱮᱱᱮᱡ ᱠᱚ ᱟᱫᱚ ᱟᱯᱮ ᱚᱱᱛᱮ ᱫᱚ ᱵᱟᱹᱧ ᱵᱟᱲᱟᱭᱟ ᱛᱚ ᱚᱱᱠᱟ ᱡᱩᱫᱤ ᱟᱹᱜᱤᱨ ᱠᱟᱛᱮ ᱟᱹᱜᱩᱭᱟ ᱮᱱᱠᱷᱟᱱ ᱛ ᱫᱚᱝ ᱫᱚ ᱵᱟᱠᱚ ᱠᱚᱭ ᱡ ᱯᱟᱞᱠᱟ
ᱱᱚᱛᱮ ᱟᱫᱚ ᱮᱱᱮᱡ ᱫᱚᱠᱚ ᱮᱱᱮᱡ ᱜᱮᱭᱟ ᱱᱚᱛᱮ ᱫᱚ
ᱢᱟᱱᱮ ᱫᱚᱝ ᱮᱱᱮᱡ ᱦᱩᱭᱩᱜ ᱜᱮᱭᱟ
ᱦᱮᱸ ᱫᱚᱝ ᱮᱱᱮᱡ ᱮᱱᱮᱡ ᱫᱚᱠᱚ ᱮᱱᱮᱡ ᱜᱮᱭᱟ ᱢᱟᱱᱮ ᱡᱚᱛᱚ ᱠᱩᱲᱤ ᱚᱲᱟᱜ ᱨᱮᱦᱚᱸᱚ ᱛᱚ ᱱᱚᱰᱮ ᱠᱚ ᱦᱤᱡᱩᱜᱼᱟ ᱟᱨ ᱵᱟᱯᱞᱟ ᱫᱚ ᱢᱟᱱᱮ ᱠᱚᱲᱟ ᱠᱚᱲᱟᱣᱟᱜ ᱚᱲᱟᱜ ᱨᱮᱜᱮ ᱦᱩᱭᱩᱜᱼᱟ ᱟᱨᱠᱤ
ᱟᱪᱪᱷᱟ ᱟᱪᱪᱷᱟ ᱟᱪᱪᱷᱟ ᱢᱞᱟ ᱚᱱᱠᱟᱟᱜ ᱜᱮ ᱦᱩᱭᱩᱜ ᱜᱮᱭᱟ ᱚᱱᱛᱮ ᱠᱩᱲᱤ ᱯᱟᱲᱟ ᱠᱷᱚᱱᱟᱜ ᱠᱚ ᱦᱤᱡᱩᱜᱼᱟ ᱟᱨ ᱱᱚᱰᱮᱮᱡ ᱵᱚᱞᱛᱮ ᱚᱱᱠᱟ ᱛᱩᱢᱫᱟᱜ ᱛᱮᱫᱚ ᱵᱟᱝ ᱦᱩᱭᱩᱜᱼᱟ ᱟᱫᱚ ᱵᱟᱝ ᱦᱩᱭᱩᱜᱼᱟ ᱱᱚᱣᱟ ᱠᱷᱛᱤᱨ ᱢᱟᱱᱮ ᱟᱫᱚ ᱱᱚᱣᱟ ᱫᱚ ᱡᱮᱦᱮᱛᱩ ᱟᱜᱤᱨ ᱧᱟᱯᱟᱢ ᱵᱟᱯᱞᱟ ᱠᱟᱱᱟ ᱛᱚ ᱟᱫᱚ ᱡᱟᱥᱛᱤ ᱟᱫ ᱦᱩᱭᱩᱜᱼᱟ ᱟᱫᱚ ᱵᱚᱞᱮ ᱛᱟᱦᱚᱞᱮ ᱦᱟᱯ ᱫᱟᱹᱣᱲᱟᱹ ᱪᱮᱛᱟᱱ ᱨᱮᱠᱚ ᱫᱩᱲᱩᱵ ᱠᱤᱱᱟ ᱥᱮ ᱵᱟᱝ ᱤᱭᱟᱹ ᱫᱚ ᱵᱟᱦᱩ ᱠᱩᱲᱤ ᱫᱚ ᱫᱩᱲᱩᱵᱟ ᱮᱭᱟ ᱥᱮ ᱵᱟᱝ
ᱵᱟᱝ ᱫᱟᱹᱲᱩ ᱪᱮᱛᱟᱱ ᱨᱮᱫᱚ ᱵᱟᱠᱚ ᱫᱩᱲᱩᱵ ᱢᱮᱭᱟ
ᱟᱞᱞᱟ ᱠᱟᱱᱟᱱ ᱫᱚᱠᱟᱮ
ᱚᱸᱰᱮ ᱫᱚ ᱡᱩᱫᱤ ᱟᱹᱠᱤᱱ ᱛᱠᱤᱱ ᱟᱸᱜᱤᱨ ᱧᱟᱯᱟᱢ ᱠᱚᱟᱜᱼᱟ ᱟ ᱠᱚᱲᱟ ᱜᱤᱫᱽᱨᱟᱹ ᱚᱲᱟᱜ ᱨᱮ ᱵᱟᱯᱞᱟ ᱦ ᱦᱩᱭᱩᱜᱼᱟ ᱛᱚ ᱟᱫᱚ ᱩᱱ ᱥᱚᱢᱚᱭ ᱫᱚ ᱦᱮᱸ ᱠᱚᱲᱟ ᱜᱤᱫᱽᱨᱟᱹ ᱟᱡᱵᱟᱨ ᱫᱚ ᱠᱚᱲᱟ ᱜᱤᱫᱽᱨᱟᱹ ᱚᱸᱰᱮᱠᱤᱱ ᱫᱩᱲᱩᱵ ᱠᱚᱜᱼᱟ ᱩᱱᱤᱭᱟᱜ ᱠᱚᱞᱮᱨᱮᱭ ᱫᱩᱲᱩᱵ ᱟᱭ ᱟᱨ ᱠᱩᱲᱤ ᱜᱤᱫᱽᱨᱟᱹ ᱫᱚ ᱠᱚᱲᱟ ᱜᱤᱫᱽᱨᱟᱹ ᱟᱡ ᱵᱟᱵᱟᱣᱟᱜ ᱠᱚᱞ ᱨᱮᱠᱤᱱ ᱫᱩᱲᱩᱵᱼᱟ ᱟᱨ ᱚᱸᱰᱮ ᱪᱮᱛᱟᱱᱮ ᱮᱢᱟᱢᱟ ᱩᱱᱠᱤᱱᱟᱜ ᱠᱚᱞᱨᱮ ᱫᱩᱲᱩᱵ ᱛᱟᱦᱮᱸ ᱠᱟᱛᱮ ᱜᱮ ᱚᱸᱰᱮᱚᱡ ᱜᱮᱭ ᱤᱛᱩᱫ ᱞᱮᱟᱭ
ᱟᱪᱪᱷᱟ ᱟᱪᱪᱷᱟ ᱟᱫᱚ ᱟᱞᱮ ᱱᱚᱱᱛᱮ ᱫᱚ ᱚᱱᱠᱟ ᱫᱚ ᱵᱟᱝ ᱟᱞᱮ ᱱᱚᱱᱛᱮ ᱫᱚ ᱫᱟᱹᱲᱟᱹ ᱛᱮᱫᱚ ᱡᱩᱫᱤᱭᱳ ᱵᱟᱝᱠᱚ ᱫᱩᱲᱩᱵ ᱠᱚᱜᱣᱟ ᱩᱱᱠᱩ ᱤᱭᱟᱹ ᱠᱚᱫᱚ ᱵᱟᱠᱚ ᱫᱩᱲᱩᱵ ᱠᱚᱜᱮᱭᱟ ᱟᱫᱚ ᱢᱮᱱᱠᱷᱟᱱ ᱟᱞᱮ ᱫᱚ ᱦᱜ ᱛᱤᱸᱜᱩ ᱠᱟᱛᱮᱮᱫ ᱟᱨᱠᱤ ᱪᱮᱛ ᱨᱮ ᱛᱤᱸᱜᱩ ᱠᱟᱛᱮᱜ ᱜᱮ ᱟᱞᱮ ᱫᱚ ᱦᱟᱸᱜ ᱚᱱᱟ ᱤᱤᱛᱟᱹᱵ ᱥᱤᱸᱫᱩᱨ ᱫᱚ ᱦᱩᱭᱩᱜᱼᱟ ᱦᱮᱸ
ᱚ
ᱟᱞᱮ ᱦᱚᱸ ᱛ ᱫᱟᱹᱣᱲᱟᱹᱲ ᱨᱮ ᱫᱚ ᱵᱟᱠᱚ ᱫᱮ ᱠᱚᱣᱟ ᱟᱞᱮ ᱢᱤᱫᱴᱮᱱ ᱡᱟᱦᱟᱸ ᱵᱟᱯᱞᱟ ᱠᱚ ᱦᱩᱭᱩᱜᱼᱟ ᱥᱮ ᱛ ᱚᱱᱟ ᱥᱟᱨ ᱥᱟᱹᱜᱩᱱ ᱵᱟᱯᱞᱟ ᱡᱟᱦᱟᱸ ᱠᱚ ᱢᱮᱛᱟᱜᱟᱜ ᱵᱟᱝ
ᱦᱮᱸ ᱦᱮᱸ ᱥᱟᱨ ᱥᱟᱹᱜᱩᱱ
ᱦᱳᱭ ᱚᱱᱟ ᱠᱚᱫᱚ ᱚᱮᱫᱞᱮᱠᱟ ᱢᱟᱱᱮ ᱫᱟᱹᱣᱲᱟᱹ ᱨᱮᱯᱮ ᱛᱩᱞ ᱠᱟᱛᱮᱮᱫ ᱜᱮᱛᱚ ᱯᱮ ᱵᱟᱯᱞᱟᱟᱜ ᱠᱚ ᱟᱨ ᱡᱟᱶᱟᱭ ᱠᱚᱲᱟ ᱫᱚ ᱤᱭᱟᱹ ᱠᱚᱜᱼᱟᱭ ᱟᱨᱠᱤ ᱫᱟᱹᱵᱤ ᱨᱮᱠᱚ ᱜᱚᱜ ᱠᱟᱭᱟ ᱵᱟᱝ
ᱦᱮᱸ ᱦᱮᱸ ᱩᱱᱤᱚᱱᱮ ᱟᱡ ᱠᱩᱢᱟᱹᱝ ᱵᱟᱠᱟᱱ ᱟᱡ ᱛᱮᱭᱟᱝ ᱴᱷᱮᱡ ᱟᱨᱠᱤ
ᱦᱳᱭ ᱦᱳᱭ ᱟᱫᱚ ᱟᱯᱮᱚᱱᱛᱮ ᱫᱚ ᱚᱠᱟᱞ ᱞᱮᱠᱟ ᱚᱱᱟ ᱨᱮᱯᱮ ᱞᱟᱹᱭ ᱞᱮᱮ
ᱦᱮᱸ ᱱᱚᱛᱮ ᱦᱚᱸ ᱫᱟᱹᱣᱲᱟᱹ ᱪᱮᱛᱟᱱ ᱨᱮᱜᱮ ᱦᱩᱭᱩᱜᱼᱟ ᱟᱫᱚ ᱟᱨ ᱫᱟᱹᱣᱲᱟᱹ ᱫᱚ ᱱᱚᱛᱮ ᱫᱚ ᱟᱞᱮ ᱥᱮᱫ ᱫᱚ ᱠᱩᱲᱤ ᱜᱤᱫᱽᱨᱟᱹ ᱨᱮᱱᱟᱜ ᱟᱡ ᱫᱟᱫᱟ ᱠᱚᱜᱮ ᱠᱚ ᱛᱩᱞᱟ ᱢᱟᱱᱮ ᱯᱳᱭᱞᱳ ᱫᱚ ᱤᱭᱟᱹ ᱠᱚᱲᱟ ᱜᱤᱫᱽᱨᱟᱹ ᱢᱟᱱᱮ ᱵᱚᱞᱚᱜ ᱟᱠᱚ ᱠᱚᱲᱟ ᱜᱤᱫᱽᱨᱟᱹ ᱟᱡ ᱫ ᱫᱟᱨᱮ ᱟᱫᱟ ᱛᱮᱠᱚ ᱵᱚᱞᱚᱜᱼᱟ ᱟᱫᱚ ᱩᱱᱠᱩ ᱫᱚ ᱠᱷᱟᱹᱞᱤ ᱫᱟᱹᱣᱲᱟᱹ ᱠᱚ ᱡᱚᱴᱮᱫ ᱦᱚᱴᱚ ᱠᱟᱜᱼᱟ
ᱦᱳᱭ ᱦᱳᱭ
ᱩᱱᱤ ᱫᱟᱹᱲᱟᱹᱜ ᱨᱮ ᱱᱟ ᱵᱟᱹᱩ ᱠᱩᱲ ᱫᱩᱲᱩᱵ ᱠᱚᱜ ᱟᱨ ᱩᱱᱠᱩ ᱫᱟᱹᱣᱲᱟᱹ ᱠᱚ ᱡᱚᱴᱮᱫ ᱠᱚ ᱴᱚ ᱠᱟᱜᱼᱟ ᱟᱨ ᱚᱸᱰᱮ ᱥᱮᱨᱣᱟ ᱞᱮᱠᱟ ᱪᱤᱠᱟᱹᱛᱮ ᱢᱮᱱᱟᱜᱼᱟ ᱩᱱᱠᱩ ᱢᱟᱱᱮ ᱦᱟᱺᱰᱤ ᱠᱚ ᱧᱩ ᱚᱪᱚ ᱠᱚᱣᱟ ᱵᱷᱤᱛᱤᱨ ᱨᱮ ᱟᱨᱠᱤ
ᱦᱮᱸ ᱦᱮᱸ
ᱦᱮᱸ ᱢᱩᱪᱟᱹᱫ ᱨᱮ ᱟᱨ ᱠᱚ ᱩᱰᱩᱠ ᱦᱤᱡᱩᱜᱼᱟ ᱚᱱᱟ ᱫᱟᱹᱣᱲᱟᱹ ᱡᱚᱴᱮᱫ ᱠᱟᱛᱮᱜ ᱠᱚ ᱩᱰᱩᱠᱚᱜ ᱛᱟᱨᱯᱚᱨᱮ ᱟᱫᱚ ᱠᱩᱲᱤ ᱜᱤᱫᱽᱨᱟᱹ ᱟᱡ ᱫᱟ ᱛᱟᱠᱚ ᱠᱚ ᱫᱟᱹᱟᱹᱲᱟᱹ ᱛᱩᱞ ᱠᱟᱛᱮ ᱠᱚ ᱩᱰᱩᱠᱮᱭᱟ
ᱟᱪᱪᱷᱟ ᱟᱪᱪᱷᱟ ᱡᱟᱜᱮ ᱦᱮᱸ ᱟᱞᱮ ᱱᱚᱛᱮ ᱦᱚᱸ ᱚᱱᱠᱟ ᱫᱚ ᱢᱮᱱᱟᱜ ᱠᱟᱜ ᱜᱮ ᱟᱫᱚ ᱮᱸᱰᱮᱠᱷᱟᱱ ᱫᱟᱹᱣᱲᱟᱹ ᱦᱩᱭᱩᱜ ᱜᱮᱭᱟᱹ
ᱦᱮᱸ
ᱛᱟᱦᱚᱞᱮ ᱟᱯᱮ ᱚᱱᱛᱮ ᱫᱚ ᱢᱟᱱᱮ ᱵᱟᱯᱞᱟ ᱠᱚᱫᱚ ᱚᱠᱟ ᱞᱮᱠᱟ ᱢᱟᱱᱮ? ᱛᱤᱱ ᱛᱤᱱ ᱡᱚᱠᱷᱚᱱ ᱠᱚ ᱵᱟᱯᱞᱟᱜᱼᱟ ᱥᱤᱧ ᱵᱮᱲᱟ ᱥᱮ ᱧᱤᱫᱟᱹ ᱵᱮᱲᱟ?
ᱟᱞᱮ ᱥᱮᱫ ᱫᱚ ᱧᱤᱫᱟᱹ ᱵᱮᱲᱟ ᱦᱩᱭᱩᱜ ᱜᱮᱭᱟ᱾
ᱧᱤᱫᱟᱹ ᱵᱮᱲᱟ ᱯᱮ ᱵᱟᱯᱞᱟᱜ ᱜᱮ ᱵᱟᱝ?
ᱦᱮᱸ ᱟᱞᱮ ᱫᱚ ᱧᱤᱫᱟᱹ ᱵᱮᱲᱟ
ᱚᱸ ᱯᱟᱹᱭᱞᱟᱹ ᱪᱮᱫ ᱞᱮᱠᱟ ᱢᱟᱱᱮ ᱡᱟᱶᱟᱭ ᱚᱲᱟᱜ ᱠᱷᱚᱱᱟᱜ ᱛᱤᱥᱚᱜ ᱵᱟᱹᱦᱩ ᱵᱟᱹᱦᱩ ᱯᱮ ᱪᱟᱜᱼᱟ ᱥᱮ ᱚᱠᱟ ᱞᱮᱠᱟ ᱪᱮᱠᱟ? ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ᱾
ᱦᱮᱸ ᱥᱟᱵ ᱠᱟᱜ ᱢᱮ ᱡᱟᱢᱟ ᱡᱤᱞᱳ ᱵᱟᱹᱦᱩ ᱟᱹᱜᱩ ᱠᱚ ᱪᱟᱞᱟᱜᱼᱟ ᱥᱟᱵ ᱮᱢ ᱫᱷᱚᱨᱚ ᱛᱮᱦᱤᱧ ᱦᱟᱸᱜ ᱵᱟᱦᱩ ᱪᱟᱞᱟᱜᱼᱟ ᱛᱮᱦᱤᱧ ᱦᱟᱸᱜ ᱚᱱᱠᱟ ᱛᱟᱨᱟᱥᱤᱧ ᱳᱭ ᱟᱴᱴᱟ ᱳᱭ ᱥᱟᱛᱴᱟ ᱟᱴᱴᱟ ᱠᱚ ᱩᱰᱩᱠᱚᱜᱼᱟ᱾
ᱦᱮᱸ ᱟᱫᱚ ᱦᱟᱸᱰᱮ ᱠᱩᱲᱤ ᱚᱲᱟᱜ ᱪᱟᱞᱟᱜ ᱛᱮ ᱚᱸᱭ ᱮᱜᱟᱨᱚᱴᱟ ᱠᱤᱢᱵᱟ ᱥᱟᱲᱮ ᱫᱚᱥᱴᱟ ᱮᱜᱟᱨᱚᱴᱟ ᱚᱱᱠᱟ ᱵᱟᱡᱟᱜ ᱟᱫᱚ ᱚᱠᱟ ᱞᱮᱠᱟ ᱡᱩᱫᱤ ᱡᱷᱟᱹᱞ ᱧᱚᱜ ᱤᱭᱟᱹ ᱥᱟᱺᱜᱤᱧ ᱦᱩᱭᱩᱜᱼᱟ ᱛᱟᱞᱦᱮ ᱠᱷᱟᱡ ᱫᱚ ᱠᱚᱲᱟ ᱚᱲᱟᱜ ᱨᱮᱦᱚᱸ ᱞᱟᱦᱟ ᱧᱚᱜ ᱠᱚ ᱩᱰᱩᱠᱚᱜᱼᱟ᱾ ᱚᱱᱠᱟ ᱦᱟᱸᱰᱮ ᱠᱩᱲᱤ ᱚᱲᱟᱜ ᱥᱮᱴᱮᱨ ᱛᱮ ᱥᱟᱲᱮ ᱫᱚᱥᱴᱟ ᱮᱜᱟᱨᱚᱴᱟ ᱵᱟᱡᱟᱜᱼᱟ᱾
ᱟᱪᱪᱷᱟ
ᱦᱮᱸ ᱟᱨ ᱚᱸᱰᱮ ᱪᱟᱞᱟᱣ ᱠᱟᱛᱮᱫ ᱯᱳᱭᱞᱩ ᱩᱱᱠᱩ ᱠᱚ ᱫᱟᱨᱟᱢ ᱠᱚᱣᱟ᱾
ᱦᱳᱭ ᱦᱳᱭ
ᱦᱮᱸ ᱟᱨ ᱫᱟᱨᱟᱢ ᱯᱚᱨᱮ ᱟᱫᱚ ᱡᱟᱢᱟᱭ ᱠᱚᱲᱟ ᱠᱚ ᱛᱩᱯᱩᱭᱮᱭᱟ
ᱟᱨ ᱛᱩᱯᱩ ᱦᱩᱭ ᱞᱮᱱ ᱠᱷᱟᱱ ᱜᱮ ᱟᱫᱚ ᱟᱫᱚ ᱥᱤᱸᱫᱽᱨᱟᱹ ᱫᱟᱱ ᱟᱫᱚ ᱠᱟᱹᱢᱤ ᱟᱨᱚᱢ ᱮᱛᱚᱦᱚᱵᱚᱜᱼᱟ᱾
ᱟᱪᱪᱷᱟ
ᱦᱮᱸ ᱟᱨ ᱮᱱ ᱦᱤᱞᱳᱜ ᱜᱮ ᱟᱫᱚ ᱫᱚᱥᱟᱨ ᱦᱤᱞᱳᱜ ᱡᱟᱦᱟᱸ ᱫᱚᱥᱟᱨ ᱦᱤᱞᱳᱜ ᱜᱮ ᱚᱸᱰᱮ ᱠᱷᱚᱡ ᱠᱚ ᱵᱤᱫᱟᱹᱭ ᱠᱚᱣᱟ
ᱢᱟᱱᱮ ᱠᱚᱲᱟ ᱯᱟᱦᱲᱟ ᱠᱚ
ᱢᱟ ᱦᱮᱸ ᱚᱸᱰᱮ ᱠᱩᱲᱤ ᱯᱟᱦᱴᱟ ᱠᱷᱚᱱᱟᱜ ᱵᱟᱯᱞᱟ ᱚᱸᱰᱮ ᱦᱩᱭᱩᱜ ᱠᱟᱱᱟ ᱛᱚ ᱠᱩᱲᱤ ᱯᱟᱦᱴᱟ ᱥᱮᱫ ᱠᱚ ᱪᱟᱞᱟᱣ ᱠᱟᱱ ᱵᱟᱹᱦᱩ ᱟᱹᱜᱩ
ᱦᱳᱭ ᱦᱳᱭ
ᱦᱮᱸ ᱚᱸᱰᱮ ᱩᱱᱠᱩ ᱛᱟᱨᱟᱥᱤᱧ ᱚᱱᱠᱟ ᱮᱠᱴᱟ ᱫᱩᱴᱟ ᱠᱚ ᱵᱤᱫᱟᱹᱭ ᱠᱚᱣᱟ
ᱥᱤᱧ ᱵᱮᱲᱟ
ᱦᱮᱸ ᱥᱤᱧ ᱵᱮᱲᱟ
ᱟᱪᱪᱷᱟ ᱚ ᱟᱞᱮ ᱱᱚᱱᱛᱮ ᱡᱟᱦᱟᱸ ᱞᱮᱠᱟ ᱟᱯᱮ ᱛᱟᱦᱚᱞᱮ ᱛᱟᱦᱮᱸ ᱫᱚ ᱵᱟᱠᱚ ᱛᱟᱦᱮᱱᱟ ᱢᱤᱫ ᱫᱤᱱ ᱫᱚ ᱵᱟᱝ
ᱵᱟᱝ ᱵᱟᱝ ᱵᱟᱠᱚ ᱛᱟᱦᱮᱱᱟ ᱢᱤᱫ ᱫᱤᱱ
ᱟᱪᱪᱷᱟ ᱟᱫᱚ ᱜᱚᱝᱠᱮ ᱱᱚᱝᱠᱟ ᱵᱮᱯᱟᱨ ᱟᱞᱮ ᱫᱚ ᱦᱩᱭᱩᱜ ᱠᱟᱱᱟ ᱯᱳᱭᱞᱳ ᱫᱤᱱ ᱫᱚ ᱚᱱᱠᱟ ᱥᱟᱹᱛ ᱥᱟᱯᱲᱟᱣ ᱮᱱᱟ ᱥᱟᱹᱛ ᱥᱟᱯᱲᱟᱣ ᱠᱟᱛᱮ ᱡᱟᱶᱟᱭ ᱠᱚᱲᱟ ᱵᱟᱹᱦᱩ ᱟᱹᱜᱩᱭ ᱪᱟᱞᱟᱜ-ᱟᱭ ᱥᱮ ᱠᱚᱲᱟ ᱦᱮᱸ ᱟᱫᱚ ᱧᱤᱫᱟᱹ ᱵᱮᱲᱟ ᱜᱮᱞᱮ ᱪᱟᱞᱟᱜᱼᱟ ᱟᱞᱮ ᱱᱚᱸᱰᱮ ᱫᱚ ᱟᱨ ᱧᱤᱫᱟᱹ ᱵᱮᱲᱟ ᱪᱟᱞᱟᱣ ᱠᱟᱛᱮᱜ ᱧᱮᱞᱟᱞᱮ ᱚᱠᱛᱚ ᱚᱠᱟ ᱞᱮᱠᱟ ᱛᱤᱱᱟᱹᱜ ᱥᱟᱺᱜᱤᱧᱟ ᱪᱮᱫ ᱞᱮᱠᱟ ᱵᱟᱝ ᱦᱮᱸ ᱚᱱᱟ ᱧᱮᱞ ᱠᱟᱛᱮ ᱞᱮ ᱩᱰᱩᱠᱚᱜᱼᱟ ᱟᱨ ᱡᱩᱫᱤ ᱠᱟᱹᱴᱤᱡ ᱡᱷᱟᱹᱞ ᱧᱚᱜ ᱜᱮᱭᱟ ᱛᱟᱦᱚᱞᱮ ᱥᱮᱛᱟᱜ ᱥᱮᱛᱟᱜ ᱥᱤᱸᱜᱟᱹᱲ ᱥᱤᱸᱜᱟᱹᱲ ᱧᱚᱜ ᱞᱮ ᱩᱰᱩᱠᱚᱜᱼᱟ ᱟᱨ ᱵᱟᱝᱠᱷᱟᱱ ᱫᱚ ᱚᱱᱠᱟ ᱱᱚᱴᱟ ᱫᱚᱥᱴᱟ ᱥᱮᱫ ᱞᱮ ᱩᱰᱩᱠᱚᱜᱼᱟ ᱦᱮᱸ ᱟᱫᱚ ᱛᱤᱭᱟᱹᱜ ᱛᱮ ᱚᱱᱠᱟ ᱦᱟᱸᱰᱮ ᱵᱷᱳᱨ ᱧᱚᱜ ᱟᱞᱮᱭᱟ ᱦᱟᱸᱰᱮ ᱫᱟᱨᱟᱢ ᱫᱟᱜ ᱦᱩᱭᱩᱜᱼᱟ ᱫᱟᱨᱟᱢ ᱫᱟᱜ ᱚᱱᱟ ᱯᱚᱨᱮ ᱦᱟᱸᱜ ᱟᱫᱚ ᱩᱱᱠᱩ ᱠᱚ ᱫᱟᱨᱟᱢ ᱫᱟᱜ ᱯᱚᱨᱮ ᱟᱫᱚ ᱡᱟᱶᱟᱭ ᱠᱚᱲᱟ ᱠᱚ ᱛᱩᱯᱩᱭ ᱮ ᱛᱟᱞᱮᱭᱟ ᱦᱮᱸ ᱛᱩᱯᱩ ᱵᱟᱲᱟ ᱠᱟᱛᱮ ᱟᱫᱚ ᱤᱛᱩᱫ ᱥᱤᱸᱫᱩᱨ ᱦᱩᱭᱩᱜᱼᱟ ᱟᱨ ᱦᱚᱸ ᱵᱷᱳᱨ ᱵᱷᱳᱨ ᱧᱚᱜ ᱜᱮ ᱢᱟᱱᱮ ᱵᱮᱲᱟ ᱫᱚ ᱟᱨᱤ ᱨᱟᱠᱟ ᱟᱭ ᱵᱷᱳᱨ ᱵᱷᱳᱨ ᱧᱚᱜ ᱜᱮᱠᱚ ᱤᱫᱤᱭᱟ ᱟᱨ ᱚᱱᱟ ᱯᱚᱨᱮ ᱚᱱᱟ ᱦᱩᱭ ᱞᱮᱱᱠᱷᱟᱱ ᱟᱫᱚ ᱤᱛᱩᱫ ᱥᱤᱸᱫᱩᱨ ᱦᱩᱭ ᱠᱟᱛᱮᱫ ᱟᱫᱚ ᱩᱱ ᱦᱤᱞᱳᱜ ᱫᱚ ᱟᱫᱚ ᱡᱟᱶᱟᱭ ᱠᱚᱲᱟ ᱫᱚ ᱚᱸᱰᱮ ᱡᱟᱦᱟᱸ ᱢᱚᱬᱮ ᱟᱠᱷᱲᱟ ᱢᱚᱬᱮ ᱟᱠᱷᱲᱟ ᱞᱮ ᱮᱱᱮᱡᱟ ᱞᱟᱜᱽᱲᱮ ᱚᱸᱰᱮ ᱤᱛᱩᱫ ᱥᱤᱸᱫᱩᱨ ᱯᱚᱨᱮ ᱦᱮᱸᱥᱮ ᱪᱷᱟᱢᱰᱟ ᱞᱟᱛᱟᱨ ᱨᱮ ᱮᱱᱮᱡ ᱯᱚᱨᱮ ᱡᱟᱶᱟᱭ ᱠᱚᱲᱟ ᱟᱨ ᱵᱟᱹᱦᱩ ᱠᱩᱲᱤ ᱟᱨ ᱡᱟᱦᱟᱸᱭ ᱦᱮᱸᱥᱮ ᱩᱱᱠᱤᱱ ᱱᱟᱦᱟᱜ ᱚᱲᱟᱜ ᱠᱚ ᱵᱟᱭ ᱠᱚᱣᱟ ᱦᱮᱸᱥᱮ ᱟᱫᱚ ᱚᱸᱰᱮ ᱡᱚᱢ ᱧᱩᱢ ᱠᱚᱫᱚ ᱚᱸᱰᱮ ᱜᱮᱠᱚ ᱮᱢᱟ ᱠᱚᱣᱟ ᱟᱨ ᱡᱟᱸᱦᱟ ᱛᱤᱱᱟᱹᱜ ᱵᱟᱹᱨᱭᱟᱛ ᱠᱚᱲᱟ ᱠᱚᱠᱚ ᱪᱟᱞᱟᱜᱼᱟ ᱩᱱᱠᱩ ᱫᱚ ᱦᱟᱸᱜ ᱟᱫᱚ ᱟᱛᱳ ᱨᱮᱱ ᱡᱟᱦᱟᱸ ᱦᱟᱸᱰᱮ ᱵᱚᱱ ᱪᱟᱞᱟᱜᱼᱟ ᱚᱸᱰᱮ ᱤᱭᱟᱹ ᱠᱟᱛᱮ ᱡᱮ ᱩᱱᱠᱩ ᱫᱚ ᱟᱫᱚ ᱢᱟᱛᱠᱚᱢ ᱵᱩᱴᱟᱹ ᱠᱚ ᱤᱫᱤ ᱠᱚᱣᱟ ᱦᱮᱸᱥᱮ ᱦᱮᱸ ᱜᱚᱱᱚᱜᱼᱟ ᱦᱮᱸ ᱟᱫᱚ ᱵᱟᱸᱫᱟᱱᱤ ᱢᱟᱛᱚ ᱠᱚ ᱧᱮᱞ ᱚᱱᱟ ᱯᱚᱨᱮ ᱦᱟᱸᱜ ᱢᱟᱛᱠᱚᱢ ᱵᱩᱴᱟᱹ ᱫᱚᱵᱚ ᱤᱫᱤ ᱠᱚᱣᱟ ᱢᱟᱛᱠᱚᱢ ᱵᱩᱴᱟᱹ ᱤᱫᱤ ᱠᱟᱛᱮᱫ ᱚᱸᱰᱮ ᱦᱟᱸᱜ ᱠᱚᱲᱟ ᱯᱟᱦᱴᱟ ᱠᱷᱚᱱᱟᱜ ᱢᱟᱹᱞᱤᱠ ᱠᱚ ᱡᱟᱦᱟᱸ ᱠᱚ ᱮᱢ ᱟᱠᱟᱫ ᱠᱚᱣᱟᱭ ᱦᱮᱸᱥᱮ ᱡᱚᱢ ᱧᱩ ᱞᱟᱹᱜᱤᱫ ᱪᱟᱣᱞᱤ ᱠᱚ ᱦᱮᱸ ᱚᱱᱟ ᱠᱚ ᱮᱢᱟᱱ ᱠᱚ ᱥᱟᱠ ᱥᱚᱵᱡᱤ ᱠᱚ ᱚᱱᱟ ᱠᱚ ᱟᱛᱮ ᱚᱱᱟ ᱟᱛᱩ ᱨᱮᱱ ᱦᱟᱜ ᱢᱚᱬᱮ ᱦᱚᱲ ᱦᱚᱸ ᱡᱟᱦᱟᱸ ᱡᱚᱢ ᱧᱩ ᱡᱟᱦᱟᱸ ᱞᱮᱠᱟ ᱤᱥᱤᱱ ᱵᱟᱥᱟᱝ ᱟᱠᱚ ᱚᱱᱟ ᱞᱟᱹᱜᱤᱫ ᱚᱱᱟ ᱥᱟᱢᱟᱱ ᱠᱚᱯᱮ ᱮᱢᱟ ᱠᱚᱣᱟ ᱮᱢ ᱠᱟᱛᱮᱫ ᱩᱱᱠᱩ ᱠᱚ ᱤᱥᱤᱱ ᱵᱟᱥᱟᱝᱼᱟ ᱤᱥᱤᱱ ᱵᱟᱥᱟᱝ ᱠᱟᱛᱮᱫ ᱟᱨᱚ ᱟᱠᱷᱲᱟ ᱠᱚ ᱩᱫᱩᱜ ᱟᱠᱚᱣᱟ ᱟᱠᱷᱲᱟ ᱠᱚ ᱮᱱᱮᱡ ᱵᱟᱲᱟ ᱠᱟᱛᱮᱫ ᱛᱟᱨᱯᱚᱨᱮ ᱩᱱᱠᱩ ᱵᱤᱫᱟᱹᱭ ᱠᱚᱣᱟ ᱠᱚ ᱚᱱᱠᱟ ᱧᱤᱫᱟᱹ ᱵᱮᱲᱟ ᱜᱮᱠᱚ ᱵᱤᱫᱟᱹᱭ ᱠᱚᱣᱟ ᱴᱷᱤᱠ ᱥᱮᱛᱟᱜ ᱵᱮᱲᱟ ᱨᱮᱠᱚ ᱦᱤᱡᱩᱜᱼᱟ ᱦᱮᱡ ᱵᱟᱲᱟ ᱠᱟ ᱠᱟᱛᱮᱮᱫ ᱫᱚ ᱠᱩᱲᱤ ᱯᱟᱦᱴᱟ ᱠᱷᱚᱱᱟᱜ ᱠᱚ ᱦᱤᱡᱩᱜᱼᱟ ᱡᱤᱭᱟᱹᱛ ᱠᱚ ᱡᱟᱦᱟᱸ ᱠᱚ ᱢᱮᱛᱟ ᱠᱚᱣᱟ ᱟᱞᱮ ᱱᱚᱛᱮ ᱫᱚ ᱦᱮᱸ ᱟᱯᱟᱱᱛᱮ ᱥᱤᱞᱤᱜᱩᱲᱤ ᱠᱚ ᱡᱟᱠ ᱜᱮ ᱛᱚ ᱩᱱᱠᱩ ᱦᱤᱡᱩᱜ ᱟᱠᱚ ᱩᱱᱠᱩ ᱣᱟᱜ ᱫᱚ ᱪᱮᱫ ᱞᱮᱠᱟ ᱛᱤᱱᱟᱹᱜ ᱜᱟᱱ ᱠᱚ ᱦᱤᱡᱩᱜ ᱠᱟᱱᱟ ᱢᱤᱫ ᱜᱟᱹᱰᱤ ᱥᱮ ᱵᱟᱨ ᱜᱟᱹᱰᱤ ᱚᱱᱟ ᱠᱚ ᱢᱟᱹᱞᱤᱠ ᱢᱟᱹᱞᱤᱠ ᱠᱤᱱ ᱜᱟᱯᱟᱞᱢᱟᱨᱟᱣᱟ ᱚᱱᱟ ᱞᱮᱠᱟ ᱟᱞᱮ ᱟᱹᱛᱩ ᱨᱤᱱ ᱠᱚᱲᱟ ᱠᱚ ᱚᱱᱠᱟ ᱞᱮᱠᱟ ᱫᱟᱠᱟ ᱠᱚᱞᱮ ᱤᱥᱤᱱᱟ ᱦᱮᱸᱥᱮ ᱟᱨ ᱦᱚᱸ ᱜᱮ ᱟᱨ ᱚᱱᱠᱟ ᱰᱟᱠᱛᱟᱨ ᱫᱚ ᱚᱱᱟ ᱠᱟᱹᱢᱤ ᱦᱚᱨᱟ ᱫᱚ ᱥᱟᱹᱛᱩᱜᱼᱟ ᱟᱯᱮ ᱚᱱᱛᱮ ᱫᱚ ᱛᱟᱦᱚᱞᱮ ᱢᱤᱫ ᱫᱤᱱ ᱜᱮᱠᱚ ᱛᱟᱦᱮᱱᱟ ᱵᱟᱝ ᱵᱟᱝ ᱛᱟᱦᱮᱸ ᱫᱚ ᱵᱟᱠᱚ ᱛᱟᱦᱮᱱᱟ ᱠᱤᱱᱛᱩ ᱵᱟᱝ
ᱦᱮᱸ
ᱚ ᱱᱚᱜ ᱚᱭ ᱡᱮ ᱱᱚᱜ ᱚᱭ ᱢᱤᱫᱴᱟᱝ ᱯᱞᱟᱴᱯᱷᱨᱚᱢ ᱨᱮ ᱦᱮᱡ ᱠᱟᱛᱮ ᱜᱚᱢᱠᱮ ᱟᱹᱰᱤ ᱠᱤᱪᱷᱩ ᱵᱟᱰᱟᱭ ᱧᱟᱢᱚᱜ ᱠᱟᱱᱟ ᱡᱷᱟᱲᱠᱷᱚᱸᱰ ᱨᱮᱱᱟᱜ ᱟᱹᱨᱤᱼᱪᱟᱹᱞᱤ ᱚᱱᱛᱮᱱᱟᱜ ᱟᱹᱨᱤᱼᱪᱟᱹᱞᱤ ᱟᱨ ᱱᱚᱛᱮᱱᱟᱜ ᱟᱹᱨᱤᱼᱪᱟᱹᱞᱤ ᱱᱟᱥᱮᱱᱟᱜ ᱠᱟᱹᱴᱤᱡ ᱯᱷᱟᱨᱟᱠ ᱧᱚᱜ ᱜᱮᱭᱟ ᱛᱚ ᱚᱱᱠᱟ ᱜᱮ ᱦᱳᱭ ᱦᱳᱭ ᱢᱤᱫ ᱞᱮᱠᱟᱱ ᱜᱮᱭᱟ ᱦᱳᱭ ᱟᱨ ᱟᱵᱚ ᱵᱚᱱ ᱵᱟᱲᱟᱭᱟ ᱟᱵᱚ ᱥᱟᱱᱛᱟᱲ ᱢᱟᱱᱮ ᱜᱮ ᱥᱟᱱᱛᱟᱲ ᱟᱜ ᱫᱚ ᱵᱷᱮᱜᱟᱨ ᱫᱚ ᱵᱟᱭ ᱵᱷᱮᱜᱟᱨᱚᱜᱼᱟ ᱱᱟᱥᱮ ᱠᱟᱹᱴᱤᱡ ᱯᱷᱟᱨᱟᱠᱚᱜᱼᱟ ᱦᱳᱭ ᱢᱮᱱᱠᱷᱟᱱ ᱮᱠᱤ ᱜᱮᱭᱟ ᱦᱮᱸ ᱥᱮ ᱱᱟᱦᱟᱭ ᱠᱟᱹᱴᱤᱡ ᱟᱯᱮ ᱫᱚ ᱚᱱᱮ ᱠᱟᱹᱴᱤᱡ ᱠᱚᱢ ᱧᱚᱜ ᱛᱮᱯᱮ ᱤᱫᱤᱭᱮᱫᱟ ᱢᱟᱱᱮ ᱠᱚᱢ ᱧᱚᱜ ᱯᱮ ᱟᱞᱮ ᱫᱚ ᱦᱟᱸᱜ ᱵᱟᱨ ᱫᱤᱱ ᱞᱮ ᱛᱟᱦᱮᱱ ᱠᱟᱱᱟ ᱢᱤᱫ ᱫᱤᱱ ᱞᱮ ᱛᱟᱦᱮᱱ ᱠᱟᱱᱟ ᱢᱤᱫ ᱫᱤᱱ ᱯᱩᱨᱟᱹ᱾ ᱦᱳᱭ ᱟᱫᱚ ᱟᱞᱮ ᱢᱤᱫ ᱧᱤᱫᱟᱹ ᱞᱮ ᱟᱸᱜᱟᱭᱟ ᱮᱱᱮᱡᱟ ᱛᱟᱨᱯᱚᱨᱮ ᱦᱟᱸᱜ ᱠᱚ ᱵᱤᱫᱟᱹᱭ ᱞᱮᱭᱟ᱾ ᱟᱯᱮ ᱚᱱᱛᱮ ᱫᱚ ᱡᱟᱦᱟᱸ ᱞᱮᱠᱟᱢ ᱞᱟᱹᱭ ᱠᱮᱫᱟ ᱡᱮ ᱮᱠᱴᱟ ᱫᱤᱜᱮ ᱠᱷᱚᱱ ᱟᱯᱮ ᱫᱚ ᱠᱚ ᱵᱤᱫᱟᱹᱭ ᱯᱮᱭᱟ ᱵᱟᱝ?
ᱦᱮᱸ ᱵᱤᱫᱟᱹᱭ ᱯᱮᱭᱟ ᱢᱟᱱᱮ ᱵᱟᱠᱚ ᱵᱟᱥᱟ ᱢᱤᱫ ᱧᱤᱫᱟᱹ ᱫᱚ ᱵᱟᱠᱚ ᱛᱟᱦᱮᱱᱟ᱾
ᱟᱪᱪᱷᱟ ᱵᱷᱟᱜᱮ ᱛᱟᱦᱚᱞᱮ ᱟᱯᱮ ᱚᱱᱛᱮ ᱠᱷᱚᱱᱟᱜ ᱡᱟᱦᱟᱸᱭ ᱟᱨ ᱡᱤᱭᱟᱹᱛ ᱠᱚ ᱟᱨᱠᱤ ᱩᱱᱠᱩ ᱫᱚ ᱛᱤᱱᱟᱹᱜ ᱜᱟᱱ ᱠᱚᱛᱮᱫ ᱛᱮ ᱦᱤᱡᱩᱜ ᱜᱮᱭᱟ ᱠᱚ ᱦᱤᱡᱩᱜ ᱜᱮᱭᱟ ᱠᱚ ᱠᱩᱲᱤ ᱯᱟᱦᱴᱟ ᱠᱷᱚᱱᱟᱜ?
ᱠᱩᱲᱤ ᱯᱟᱦᱴᱟ ᱠᱷᱚᱱᱟᱜ ᱚᱱᱠᱟ ᱱᱚᱛᱮ ᱫᱚ ᱚᱱᱠᱟ ᱠᱚᱢ ᱜᱮᱠᱚ ᱪᱟᱞᱟᱜᱼᱟ ᱚᱱᱠᱟ ᱯᱚᱱᱫᱨᱚ ᱠᱩᱲᱤ ᱡᱚᱱ ᱠᱚ ᱪᱟᱞᱟᱜᱼᱟ ᱚᱱᱱᱠᱟ ᱵᱮᱥᱤ ᱫᱚ ᱵᱟᱝᱠᱚ ᱪᱟᱞᱟᱜᱼ ᱠᱤᱱᱛᱩ ᱱᱚᱛᱮ ᱫᱚ᱾
ᱚ ᱟᱪᱪᱷᱟ ᱟᱪᱪᱷᱟ᱾ ᱟᱞᱮ ᱚᱱᱛᱮ ᱫᱚ ᱠᱩᱲᱤ ᱯᱟᱦᱴᱟ ᱡᱮᱢᱚᱱ ᱵᱟᱥ ᱜᱟᱹᱰᱤ ᱛᱮᱞᱮ ᱪᱟᱞᱟᱜᱼᱟ ᱵᱟᱯᱞᱟᱜ ᱦᱮᱸ ᱥᱮ, ᱛᱚ ᱩᱱᱠᱩ ᱡᱩᱫᱤ ᱚᱱᱠᱟ ᱥᱮ ᱨᱮᱠᱚᱢ ᱤᱭᱟᱹ ᱛᱟᱦᱮᱱ ᱛᱟᱠᱚ ᱣᱟᱱ ᱩᱱᱠᱩ ᱦᱚᱸ ᱠᱩᱲᱤ ᱯᱟᱦᱴᱟ ᱠᱷᱚᱱᱟᱜ ᱫᱚ ᱦᱟᱸᱜ ᱚᱠᱚᱭ ᱫᱚᱠᱚ ᱵᱟᱥ ᱛᱮ ᱦᱚᱸ ᱠᱚ ᱦᱤᱡᱩᱜ ᱜᱮᱭᱟ ᱚᱠᱚᱭ ᱫᱚ ᱚᱱᱠᱟ ᱮᱢᱱᱤ ᱡᱤᱯ ᱜᱟᱹᱰᱤ ᱠᱚᱛᱮ ᱦᱚᱸ ᱠᱚ ᱦᱤᱡᱩᱜ ᱜᱮᱭᱟ ᱦᱮᱸ ᱥᱮ ᱟᱞᱮ ᱱᱚᱱᱛᱮ ᱫᱚ᱾ ᱟᱫᱚ ᱟᱯᱮ ᱚᱱᱛᱮ ᱫᱚ ᱛᱟᱦᱞᱮ ᱵᱟᱥ ᱠᱚᱫᱚ ᱵᱟᱥ ᱟᱛᱮᱫ ᱫᱚ ᱵᱟᱠᱚ ᱦᱤᱡᱩᱜ ᱜᱮᱭᱟ ᱠᱩᱲᱤ ᱯᱟᱦᱟᱴᱟ ᱠᱷᱚᱱᱟᱜ ᱫᱚ ᱵᱟᱝ? ᱠᱚᱢ ᱜᱮ ᱡᱤᱭᱟᱹᱛ ᱠᱚᱠᱚ ᱦᱤᱡᱩᱜᱼᱟ ᱥᱮ ᱪᱮᱫ?
ᱦᱮᱸ
ᱚ ᱡᱟᱜᱜᱮ ᱯᱟᱭ ᱠᱟᱛᱷᱟ, ᱛᱚ ᱱᱚᱣᱟ ᱫᱚ ᱥᱟᱹᱨᱤᱜᱮ ᱮᱸ ᱱᱚᱜᱼᱚᱭ ᱡᱮ ᱟᱵᱩᱣᱟᱜ ᱮᱸ ᱚᱝᱠᱟ ᱢᱤᱫᱴᱟᱝ ᱨᱟᱹᱭ ᱨᱤᱛ ᱢᱮᱱᱟᱜᱼᱟ ᱟᱹᱨᱤᱪᱟᱹᱞᱤ ᱥᱟᱨᱤᱜᱮ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱵᱟᱝ?
ᱦᱮᱸ
ᱟᱪᱷᱟ ᱚᱝᱠᱮ ᱢᱟ ᱮᱠᱷᱟᱱ ᱡᱚᱦᱟᱨ ᱜᱮ ᱮᱸ ᱚᱠᱛᱚ ᱢᱟ ᱦᱩᱭ ᱟᱠᱟᱱ ᱟᱨᱚ ᱨᱚᱯᱚᱲ ᱦᱩᱭᱩᱜᱼᱟ ᱯᱚᱨᱮᱛᱮ ᱦᱮᱸ᱾
ᱦᱮᱸ ᱢᱟ ᱴᱷᱤᱠ ᱜᱮᱭᱟ᱾
ᱡᱚᱦᱟᱨ ᱜᱮ ᱜᱚᱝᱠᱮ᱾